ᱟᱫᱚᱜ ᱦᱮᱸ ᱫᱟᱹᱭ᱾ ᱡᱚᱦᱟᱨ ᱜᱮ ᱫᱟᱹᱭ᱾
ᱛᱟᱦᱚᱞᱮ ᱱᱤᱛᱚᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱫᱚ ᱵᱟᱝ ᱫᱩᱲᱩᱵ ᱵᱟᱲᱟ ᱦᱩᱭ ᱠᱟᱱᱟ, ᱡᱤᱨᱟᱹᱣ ᱵᱟᱲᱟ ᱦᱩᱭ ᱠᱟᱱᱟ᱾
ᱟᱪᱪᱷᱟ ᱚ ᱦᱚ᱾ ᱦᱮᱸ ᱦᱮᱸ ᱱᱟᱯᱟᱭ ᱜᱮ, ᱟᱢᱜᱮ ᱟᱫᱚ ᱚᱠᱟ ᱞᱮᱠᱟ?
ᱤᱧᱦᱚᱸ ᱱᱟᱯᱟᱭ ᱜᱮ ᱚᱲᱟᱜ ᱨᱮᱱ ᱡᱷᱚᱛᱚ ᱦᱚᱲᱜ ᱜᱮ ᱱᱟᱯᱟᱭ ᱜᱮ ᱢᱮᱱᱟᱜ ᱞᱮᱭᱟ ᱱᱤᱛᱚᱜ ᱫᱷᱟᱵᱤᱡ ᱛᱮᱫᱚ᱾
ᱟᱪᱪᱷᱟ ᱦᱳᱭ ᱛᱟᱦᱮᱸᱱ ᱜᱮ ᱵᱷᱟᱹᱜᱮ ᱭᱟᱥᱮ? ᱮᱸ ᱟᱹᱵᱩ ᱛᱟᱦᱞᱮ ᱞᱟᱹᱭᱮᱫ ᱟᱹᱧ ᱡᱮ ᱤᱭᱟᱹ ᱟᱯᱮᱥᱮᱱ ᱪᱮᱫᱠᱟ ᱠᱚ ᱥᱚᱦᱨᱟᱭᱚᱜ ᱜᱮᱭᱟ ᱟᱞᱮᱥᱱ ᱪᱮᱫᱮᱠᱟ ᱠᱚ ᱥᱚᱦᱨᱟᱭᱚᱜ ᱜᱮᱭᱟ ᱚᱱᱟ ᱵᱟᱲᱟᱭ ᱥᱟᱱᱟᱧ ᱠᱟᱱ ᱛᱟᱦᱮᱸᱫ ᱟᱫᱚᱞᱟᱝ ᱜᱚᱞ ᱯᱷ ᱞᱮᱠᱷᱟᱱ ᱵᱟᱝ ᱜᱟᱱ ᱠᱚᱜᱼᱟ?
ᱜᱟᱱᱚᱜ ᱜᱮᱭᱟᱛ ᱚᱱᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ᱾
ᱦᱳᱭ ᱦᱳᱭ᱾ ᱛᱟᱦᱚᱞᱮ ᱪᱮᱫᱠᱟ ᱟᱯᱥᱮᱫ ᱪᱮᱫᱮ ᱠᱚ ᱥᱚᱦᱨᱟᱭᱚᱜ ᱜᱮᱭᱟ ᱠᱟᱹᱴᱤᱡ ᱞᱟᱹᱭᱟᱹᱧ ᱢᱮᱥᱮ᱾
ᱚᱸ ᱟᱞᱮ ᱥᱮᱫ ᱫᱚ ᱟᱞᱮ ᱥᱮᱫ ᱫᱚ ᱯᱩᱪᱤᱥᱮ ᱯᱳᱥ ᱩᱱ ᱥᱩᱚᱢᱚᱭ ᱫᱚ ᱥᱚᱨᱚᱨᱟᱭ ᱞᱮ ᱩᱢᱟ, ᱟᱯᱮ ᱥᱮᱛ ᱫᱚ ᱛᱤᱥ ᱯᱮ ᱩᱢ ᱯᱮ ᱥᱚᱦᱨᱟᱭ ᱫᱚ?
ᱟᱞᱮᱥᱱ ᱫᱚ ᱟᱞᱮ ᱥᱮᱱ ᱫᱚ ᱦᱩᱭᱩᱜ ᱥᱚᱨᱟᱭ ᱵᱚᱸᱜᱟ ᱜᱮ᱾
ᱚ
ᱟᱯᱮ ᱥᱮᱫ ᱫᱚ ᱯᱩᱥ ᱵᱚᱸᱜᱟ ᱯᱮ ᱥᱚᱦᱚᱨᱟᱭᱚᱜᱼᱟ ᱵᱟᱝ? ᱛᱟᱦᱚᱞᱮ ᱤᱭᱟᱹ ᱟᱨ ᱥᱚᱦᱨᱟᱭ ᱵᱚᱸᱜᱟ ᱫᱚ ᱛᱟᱦᱚᱞᱮ ᱪᱮᱫᱟᱜ ᱵᱟᱯᱮ ᱥᱚᱦᱨᱟᱭ ᱯᱟᱭᱚᱜ ᱜᱮᱭᱟ᱾
ᱚᱸ ᱥᱚᱨᱦᱟᱭ ᱵᱚᱸᱜᱟ ᱫᱚ ᱠᱟᱱ ᱛᱟᱦᱮᱱ ᱜᱮᱠᱚ ᱛᱚᱵᱮ ᱜᱟᱹᱭ ᱰᱟᱝᱨᱟ ᱠᱚᱫᱚᱞᱮ ᱡᱟᱜᱟᱣ ᱠᱚ ᱜᱮᱭᱟ ᱥᱚᱨᱦᱟᱭ ᱵᱚᱸᱜᱟ ᱥᱚᱨᱦᱟᱭ ᱵᱚᱸᱜᱟ ᱫᱚ ᱩᱱᱫᱚ ᱪᱟᱥ ᱠᱚ ᱵᱟᱝ ᱨᱟᱠᱟᱵ ᱠᱚᱜᱼᱟ ᱥᱮ ᱟᱨᱼᱼ ᱯᱩᱥ ᱵᱚᱸᱜᱟ ᱛᱮᱫᱚ ᱪᱟᱥ ᱠᱚᱞᱮ ᱨᱟᱠᱟᱵ ᱠᱟᱜᱼᱟ ᱚᱱᱟᱼᱼ ᱪᱟᱥ ᱡᱟᱦᱟᱸ ᱯᱷᱚᱥᱚᱞ ᱛᱮᱜᱮ ᱚᱱᱟ ᱛᱮᱜᱮᱞᱮ ᱞᱮ ᱥᱚᱨᱦᱟᱭᱚᱜᱼᱟ ᱚᱱᱟ ᱠᱷᱟᱹᱛᱤᱨ ᱛᱮᱼᱼ
ᱚᱱᱟ ᱦᱚᱸ ᱱᱟᱯᱟᱭ ᱠᱟᱛᱷᱟ ᱜᱮᱢ ᱞᱟᱹᱭ ᱠᱟᱜᱼᱟ ᱡᱮ ᱡᱚᱢᱼᱼ ᱠᱚ ᱵᱟᱝ ᱛᱟᱦᱮᱸ ᱞᱮᱱ ᱠᱷᱟᱱ ᱪᱮᱫ ᱞᱮᱠᱟ ᱨᱤᱠᱟᱹᱛᱮᱢ ᱥᱚᱨᱦᱟᱭ ᱜᱚᱫᱚᱜᱼᱟ ᱵᱟᱝ ᱥᱮ
ᱦᱮᱸ ᱦᱮᱸ ᱩᱱ ᱫᱚ ᱱᱟᱣᱟ ᱪᱟᱣᱞᱮ ᱦᱚᱞᱚᱝ ᱰᱩᱢᱩᱜ
ᱦᱮᱸ ᱱᱟᱣᱟ ᱪᱟᱣᱞᱮ ᱦᱚᱞᱚᱝ ᱰᱩᱵᱩᱜ ᱦᱳᱭ ᱦᱳᱭ ᱦᱳᱭ ᱛᱟᱦᱚᱞᱮ ᱤᱭᱟᱹ ᱪᱮᱫ ᱯᱮ ᱥᱚᱨᱦᱟᱭᱚᱜ ᱜᱮᱭᱟ ᱟᱯ ᱴᱷᱮᱱ ᱫᱚ
ᱥᱚᱨᱦᱟᱭ ᱫᱚ ᱟᱞᱮ ᱫᱚᱼᱼ ᱥᱟᱛ ᱫᱤᱱ ᱞᱮ ᱥᱚᱨᱦᱟᱭᱚᱜᱼᱟ ᱦᱩᱸ
ᱢᱚᱬᱮ ᱫᱤᱱ ᱫᱚ ᱜᱮᱭᱟ
ᱟᱯᱮ ᱫᱚ ᱛᱤᱱᱟᱜ ᱫᱤᱱ?
ᱟᱞᱮ ᱵᱟᱼᱼ
ᱦᱮᱸ
ᱟᱞᱮ ᱥᱚᱦᱚᱨᱟᱭ ᱫᱚᱼᱼ ᱜᱚᱰ ᱵᱚᱸᱜᱟ ᱠᱚ ᱞᱟᱹᱭ ᱜᱮᱭᱟ ᱥᱮ ᱯᱩᱭᱞᱳ ᱨᱮᱱᱟᱜ ᱢᱟ ᱦᱩᱭᱩᱜ ᱠᱟᱱᱟ ᱩᱢ ᱢᱟᱸᱦᱟ ᱛᱟᱨᱯᱚᱨᱮ ᱵᱚᱸᱜᱟ ᱢᱮᱱᱟᱜ ᱵᱚᱸᱜᱟ ᱦᱤᱞᱳ ᱫᱚ ᱡᱮ ᱡᱟᱦᱟᱸ ᱜᱮ ᱚᱲᱟᱜ ᱨᱮ ᱛᱚᱠᱷᱚᱱ ᱩᱱ ᱥᱚᱢᱚᱭ ᱦᱚᱞᱮ ᱵᱚᱸᱜᱟᱭ ᱜᱮᱭᱟ ᱵᱟᱠᱷᱟᱡ ᱫᱚ ᱦᱩᱭᱩᱜ ᱠᱟᱱᱟ ᱯᱚᱨᱮᱛᱮ ᱚᱱᱟ ᱤᱭᱟᱹ ᱚᱱᱟ ᱫᱚ ᱚᱲᱟᱜ ᱨᱮᱠᱚ ᱵᱚᱸᱜᱟᱭ ᱜᱮᱭᱟ ᱟᱨ ᱛᱟᱨ ᱫᱚᱥᱟᱨ ᱦᱤᱞᱳᱜ ᱢᱟ ᱦᱩᱭᱩᱜ ᱠᱟᱱᱟ ᱥᱟᱹᱨᱫᱤ ᱥᱟᱹᱨᱫᱤ ᱵᱚᱞᱛᱮ ᱥᱟᱹᱨᱫᱤ ᱫᱚ ᱮᱱ ᱦᱤᱞᱳᱜ ᱫᱚ ᱵᱟᱝ ᱠᱚ ᱢᱮᱛᱟᱜᱼᱟ ᱜᱟᱹᱭ ᱫᱟᱬᱟ ᱦᱚᱸ ᱦᱩᱭᱩᱜ ᱜᱮᱭᱟ ᱜᱟᱹᱭ ᱞᱟᱜᱟᱣ ᱠᱟᱛᱮᱜ ᱛᱟᱯᱚᱨ ᱜᱚᱰ ᱵᱚᱸᱜᱟ ᱦᱳᱭᱚᱜᱼᱟ ᱟᱨ ᱤᱱᱟᱹ ᱫᱚᱥᱟᱨ ᱦᱤᱞᱳ ᱫᱚ ᱦᱩᱭᱩᱜ ᱠᱟᱱᱟ ᱠᱷᱩᱱᱴᱟᱹᱣ ᱡᱟᱦᱟᱸ ᱫᱚ ᱰᱟᱝᱨᱤ ᱠᱚ ᱛᱚᱞ ᱠᱚ ᱜᱮᱭᱟ ᱟᱨ ᱟᱞᱮ ᱥᱮᱫ ᱫᱚ ᱦᱩᱭᱩᱜ ᱠᱟᱱᱟ ᱢᱤᱢᱤᱫᱴᱟᱝ ᱡᱟᱭᱜᱟ ᱨᱮ ᱧᱮᱞ ᱦᱩᱭ ᱟᱠᱟᱱᱟ ᱡᱮ ᱡᱤᱨᱟᱹᱣ ᱠᱚ ᱜᱮᱭᱟ ᱠᱚ ᱯᱩᱭᱞᱩ ᱛᱟᱦᱮᱭᱱᱟ ᱩᱢ ᱩᱢ ᱢᱟᱦᱟ ᱛᱟᱸᱦᱮᱭᱱᱟ ᱛᱟᱨᱯᱚᱨᱮ ᱦᱩᱭᱩᱜ ᱠᱟᱱᱟ ᱜᱟᱹᱭ ᱠᱚ ᱡᱟᱜᱟᱣ ᱠᱮᱫ ᱠᱚᱣᱟ ᱮ ᱤᱱᱟᱹ ᱦᱤᱞᱳᱜ ᱛᱟᱦᱮᱱᱟ ᱛᱟᱨᱯᱚᱨ ᱫᱚᱥᱟᱨ ᱦᱤᱞᱳᱜ ᱫᱚᱠᱚ ᱡᱤᱨᱟᱹᱣ ᱠᱮᱫ ᱛᱟᱨᱯᱚᱨᱮ ᱜᱚᱰ ᱵᱚᱸᱜᱟ ᱠᱮᱜᱼᱟ ᱠᱚ ᱤᱱᱟᱹ ᱯᱚᱨᱮ ᱫᱚ ᱦᱟᱸᱜ ᱤᱭᱟᱹ ᱠᱚ ᱵᱚᱸᱜᱟᱭᱟ ᱤᱱᱟᱹ ᱦᱤᱞᱳᱜ ᱦᱩᱭᱩᱜ ᱠᱟᱱᱟ ᱰᱟᱝᱨᱤ ᱠᱚ ᱠᱷᱩᱱᱴᱟᱹᱣ ᱠᱚᱣᱟ
ᱚᱻ
ᱟᱞᱮ ᱦᱚᱸ ᱚᱱᱠᱟ ᱜᱮ ᱵᱚᱸᱜᱟ ᱫᱚᱞᱮ ᱵᱚᱸᱜᱟᱭ ᱜᱮᱭᱟ ᱟᱨ ᱚᱱᱠᱟ ᱜᱮ ᱰᱟᱝᱨᱤ ᱠᱚᱦᱚᱸᱞᱮ ᱛᱚᱞ ᱠᱚ ᱜᱮᱭᱟ ᱟᱨ ᱛᱟᱨᱥᱤᱧ ᱵᱮᱲᱟ ᱢᱟᱱᱮ, ᱼᱼ ᱛᱟᱨᱟᱥᱤᱧ ᱵᱮᱲᱟ ᱦᱚᱸ ᱚᱸᱰᱮ ᱰᱟᱝᱨᱤ ᱠᱚ ᱠᱷᱩᱱᱴᱟᱹᱣ ᱠᱚᱣᱟ ᱟᱫᱚ ᱟᱞᱮ ᱦᱚᱸ ᱧᱮᱧᱮᱞ ᱞᱮ ᱪᱟᱞᱟᱜ ᱜᱮᱭᱟ ᱟᱨ ᱮᱱᱮᱡ ᱥᱮᱨᱮᱧ ᱠᱚ ᱦᱩᱭᱩᱜ ᱜᱮᱭᱟ ᱫᱚᱢᱮ ᱚᱱᱠᱟ ᱠᱟᱛᱮᱜ ᱜᱮ ᱯᱟᱨᱚᱢᱚᱜ ᱜᱮᱭᱟ ᱟᱨ ᱚᱠᱟ ᱦᱤᱞᱳᱜ ᱜᱟᱹᱭᱞᱮ ᱡᱟᱜᱟᱣ ᱠᱚᱣᱟ ᱮᱱ ᱦᱤᱞᱳᱜ ᱦᱩᱭᱩᱜ ᱠᱟᱱᱟ ᱢᱤᱫᱴᱟᱝ ᱢᱤᱫᱴᱟᱝ ᱟᱛᱮ ᱠᱚ ᱪᱟᱞᱟᱜ ᱜᱮᱭᱟ
ᱚ
ᱚᱱ ᱚᱱ ᱜᱟᱹᱭ ᱠᱩᱲᱤ ᱫᱚ ᱦᱩᱭᱩᱜ ᱠᱟᱱᱟ ᱜᱟᱹᱭ ᱠᱚ ᱪᱩᱢᱟᱹᱲᱟ ᱦᱟᱠᱚ ᱜᱮᱭᱟ ᱟᱨ ᱠᱚᱲᱟ ᱠᱚᱫᱚ ᱚᱱᱮ ᱪᱟᱨᱦᱟᱣ ᱠᱚᱣᱟ ᱠᱚ ᱰᱟᱝᱨᱤ ᱠᱚ᱾
ᱦᱚᱸ᱾
ᱚ᱾ ᱟᱞᱮᱦᱚᱸ ᱢᱮᱱᱞᱠᱷᱟᱡ ᱫᱚ ᱥᱚᱨᱦᱟᱭ ᱫᱚ ᱟᱥᱚᱞ ᱥᱚᱨᱦᱟᱭ ᱫᱚ ᱢᱚᱬᱮ ᱫᱤᱱ ᱞᱮ ᱠᱚᱨᱟᱣ ᱜᱮᱭᱟ ᱯᱨᱚᱛᱷᱚᱢ ᱫᱚ ᱩᱢ ᱢᱟᱦᱟ ᱦᱤᱞᱳ ᱫᱚ ᱡᱚᱛᱚ ᱠᱚᱲᱟ ᱦᱚᱯᱚᱱ ᱠᱚᱫᱚ ᱜᱚᱴ ᱴᱟᱺᱰᱤ ᱜᱚᱴ ᱴᱟᱺᱰᱤ ᱞᱮ ᱪᱟᱞᱟᱜᱼᱟ ᱚᱸᱰᱮ ᱵᱚᱸᱜᱟ ᱵᱩᱨᱩ ᱠᱟᱛᱮᱜ ᱥᱚᱲᱮ ᱠᱚ ᱡᱚᱢ ᱠᱚ ᱛᱮ ᱰᱟᱹᱝᱨᱤ ᱠᱩᱠᱩ ᱤᱫᱤ ᱠᱚᱣᱟ ᱟᱨ ᱤᱭᱟᱹᱭᱟᱠᱚ ᱵᱤᱞᱤ ᱠᱚᱠᱚ ᱠᱚᱜ ᱞᱮᱵᱮᱫ ᱪᱚ ᱠᱚᱣᱟ ᱫᱚᱥᱟᱨ ᱦᱤᱞᱳᱜ ᱫᱚ ᱵᱚᱸᱜᱟᱱ ᱢᱟᱦᱟᱞᱮ ᱛᱟ ᱩᱱᱟᱹᱜ ᱞᱮ ᱫᱚ ᱚᱠᱚᱭ ᱠᱚᱫᱚ ᱢᱚᱬᱮᱵᱚᱪᱷᱚᱨ ᱠᱩᱞᱟᱹᱜ ᱯᱮ ᱵᱚᱪᱷᱚᱨ ᱠᱩᱞᱟᱹᱜ ᱨᱮᱠᱚ ᱵᱚᱸᱜᱟᱱᱟ ᱜᱚᱲᱟ ᱨᱮ᱾ ᱟᱨ ᱫᱟᱠᱟ ᱡᱚᱢᱟ ᱡᱤᱞ ᱩᱛᱩ ᱫᱟᱠᱟ ᱠᱚ
ᱚ ᱦᱚᱸ
ᱚᱱᱟ ᱫᱚᱥᱟᱨ ᱦᱤᱞᱟᱹᱜ ᱫᱚ ᱠᱷᱩᱱᱴᱟᱹᱣ ᱠᱚᱜᱮᱭᱟᱞ ᱜᱟᱹᱭ ᱰᱟᱝᱨᱟ ᱠᱚ ᱪᱟᱨᱦᱟᱣ ᱠᱚ ᱦᱩᱭᱩᱜᱼᱟ ᱛᱟ ᱯᱚᱛᱮ ᱡᱟᱞᱮ ᱡᱟᱞᱮ ᱫᱚ ᱡᱟᱦᱟᱸᱭ ᱢᱚᱬᱮ ᱦᱚᱲ ᱢᱮᱱᱟᱜ ᱠᱩ ᱡᱮ ᱩᱱᱠᱩ ᱟᱥᱚᱞ ᱟᱥᱚᱞ ᱠᱩ ᱦᱩᱭᱩᱜ ᱠᱟᱱᱟ ᱡᱮ ᱦᱟᱲᱟᱢ, ᱡᱚᱜᱽ ᱢᱟᱹᱡᱷᱤ, ᱜᱚᱰᱮᱛᱽ, ᱯᱨᱟᱱᱤᱠ ᱩᱱᱠᱩ ᱠᱩ ᱚᱲᱟᱜ ᱨᱮ ᱥᱮᱱ ᱠᱟᱛᱮᱜ ᱤᱭᱟᱹ ᱠᱷᱟᱹᱡᱟᱹᱲᱤ ᱠᱚᱠᱚ ᱮᱢᱚᱜᱼᱟ ᱪᱟᱠᱩ ᱚᱱᱛᱮ ᱟᱫᱚ ᱢᱩᱪ ᱢᱩᱪᱟᱹᱫ ᱫᱤᱱ ᱫᱚ ᱦᱟᱹᱠᱩ ᱠᱟᱴᱠᱚᱢ ᱮᱱ ᱦᱤᱞᱳᱜ ᱫᱚ ᱦᱟᱹᱠᱩ ᱠᱚᱠᱚ ᱡᱚᱢ ᱠᱚᱣᱟ ᱛᱟᱨᱯᱚ ᱩᱱᱠᱩ ᱛᱟᱨ ᱠᱚᱢ ᱜᱚᱡ ᱠᱚ ᱪᱟᱞᱟᱜᱼᱟ ᱜᱟᱰᱟ ᱛᱮ ᱚᱱᱠᱟᱜᱮ ᱟᱫᱚ ᱟᱨ ᱵᱟᱨ ᱫᱤᱱ ᱜᱟᱱ ᱫᱚ ᱚᱱᱟ ᱥᱚᱨᱦᱟᱭ ᱨᱮᱱᱟᱜ ᱥᱟᱨᱮᱡ ᱵᱟᱨᱮᱡ ᱠᱚ
ᱛᱟ ᱯᱟᱸᱪ ᱪᱷᱚ ᱫᱤᱱ ᱥᱩᱨᱦᱟᱭ
ᱟᱪᱪᱷᱟ᱾
ᱟᱯᱮ ᱥᱟᱶ ᱟᱹᱡᱚᱢ ᱛᱮ ᱨᱟᱹᱥᱠᱟᱹᱧ ᱵᱩᱡᱷᱟᱹᱣ ᱠᱮᱜᱟ ᱡᱮ ᱞᱟᱹᱭ ᱟᱸᱡᱚᱢ ᱟᱫᱤᱧᱟ ᱪᱮᱜ ᱞᱮᱠᱟ ᱯᱮ ᱥᱚᱦᱚᱨᱟᱭᱚᱜ ᱜᱮᱭᱟ᱾ ᱱᱟᱯᱟᱭ ᱜᱮ ᱢᱟᱱᱮ ᱥᱩᱫᱩ ᱦᱩᱭᱩᱜ
ᱦᱤᱞᱤᱜ ᱜᱮ
ᱦᱩᱸ ᱟᱵᱚ ᱛᱚ ᱥᱟᱱᱛᱟᱲ ᱦᱚᱯᱚᱱ ᱛᱚ ᱵᱤᱵᱷᱤᱱ ᱱᱟᱱᱟ ᱦᱩᱱᱟᱹᱨ ᱴᱚᱴᱷᱟ ᱨᱮ ᱢᱮᱱᱟᱜ ᱵᱚᱣᱟ ᱛᱚ ᱛᱷᱚᱲᱟ ᱫᱚ ᱵᱷᱮᱜᱟᱨᱚᱜ ᱜᱮᱭᱟ, ᱦᱟᱱᱛᱮ ᱱᱟᱛᱮ ᱞᱟᱦᱟ ᱛᱟᱭᱚᱢᱚᱜ ᱛᱟᱵᱚᱱ ᱜᱮᱭᱟ ᱥᱮ᱾
ᱞᱟᱦᱟ ᱛᱟᱭᱱᱚᱢᱚᱜ ᱵᱚᱱ ᱜᱮᱭᱟ ᱦᱳᱭ ᱵᱟᱝᱠᱷᱟᱱ ᱫᱚ ᱦᱩᱭᱩᱜ ᱠᱟᱹᱢᱤ ᱦᱚᱨᱟ ᱠᱚᱫᱚ ᱢᱤᱫ ᱜᱮ ᱵᱚᱱ ᱠᱟᱹᱢᱤᱭ ᱜᱮᱭᱟ ᱵᱟᱝ ᱥᱮ᱾ ᱛᱟᱦᱚᱞᱮ ᱥᱚᱦᱨᱟᱭ ᱵᱟᱫᱟᱞ ᱛᱮ ᱦᱩᱭᱩᱜ ᱠᱟᱱᱟ ᱟᱨᱚ ᱮᱴᱟᱜ ᱵᱚᱸᱜᱟ ᱵᱩᱨᱩ ᱠᱚ ᱢᱟᱱᱟᱣ ᱵᱟᱲᱟᱭ ᱜᱮᱭᱟ, ᱪᱮᱜ ᱵᱚᱸᱜᱟ ᱠᱚ ᱯᱮ ᱪᱮᱫ ᱵᱚᱸᱜᱟ ᱠᱚ ᱦᱩᱭᱩᱜ ᱜᱮᱭᱟ?
ᱮᱴᱟᱜ ᱵᱚᱸᱜᱟ ᱫᱚ ᱟᱵᱚᱣᱟᱜ ᱢᱟ ᱟᱵᱚ ᱫᱚ ᱥᱟᱱᱛᱟᱲ ᱦᱚᱯᱚᱱ ᱥᱚᱨᱦᱟᱭ ᱵᱚᱸᱜᱟ ᱜᱤ ᱡᱚᱛᱚ ᱠᱚᱭ ᱢᱟᱨᱟᱝ ᱠᱚᱢᱟᱱᱟᱣ ᱜᱮᱭᱟ ᱥᱚᱨᱦᱟᱭ ᱯᱚᱨᱚᱵ ᱜᱮ ᱟᱞᱮ ᱥᱮᱫ ᱫᱚ ᱚᱱᱟ ᱵᱟᱦᱟ ᱥᱚᱨ ᱵᱟᱦᱟ, ᱵᱟᱦᱟ ᱵᱚᱸᱜᱟ
ᱦᱳᱭ ᱵᱟᱦᱟ ᱠᱚ ᱦᱳᱭ ᱵᱟᱦᱟ ᱠᱚ, ᱢᱟᱜᱢᱚᱬᱮ ᱠᱚ ᱟᱨ ᱱᱚᱜᱚᱭ ᱵᱟᱦᱟ ᱢᱟᱜᱢᱚᱬᱮ ᱜᱮ ᱦᱮᱱᱟᱜ ᱟᱠᱟᱜ-ᱟ ᱛᱚ ᱟᱨ ᱦᱩᱭᱩᱜ ᱠᱟᱱᱟ ᱚᱲᱟᱜ ᱠᱚᱨᱮ ᱠᱟᱨᱟᱢ ᱵᱚᱸᱜᱟᱜ ᱜᱮᱭᱟ᱾
ᱦᱮᱸ ᱠᱟᱨᱟᱢ ᱠᱚ ᱟᱹᱛᱩ ᱨᱮᱠᱚ ᱵᱚᱸᱜᱟᱭ ᱜᱮᱭᱟ ᱢᱚᱬᱮ ᱵᱚᱪᱷᱚᱨ ᱵᱟᱫ ᱥᱮ ᱚᱠᱚᱭᱟᱜ ᱨᱟᱪᱟ ᱨᱮ ᱥᱮ ᱩᱱᱤᱭᱟᱜ ᱪᱷᱟᱹᱴᱠᱟ ᱨᱮ ᱠᱟᱨᱟᱢ ᱫᱟᱨᱮᱜ-ᱟ ᱟᱫᱚ ᱩᱝᱠᱩ ᱠᱚ ᱠᱟᱨᱟᱢ ᱪᱩᱭ ᱜᱮᱭᱟ᱾ ᱯᱮ ᱵᱚᱪᱷᱚᱨ ᱥᱮ ᱢᱚᱬᱮ ᱵᱚᱪᱷᱚᱨ ᱠᱟᱨᱟᱢ ᱜᱩᱨᱩ ᱠᱚ ᱟᱹᱜᱩ ᱠᱚᱣᱟ, ᱠᱟᱨᱟᱢ ᱵᱤᱱᱛᱤ ᱠᱚ ᱟᱸᱡᱚᱢ ᱚᱪᱚ ᱠᱚᱣ-ᱟ᱾ ᱞᱟᱹᱭᱟᱠᱚ᱾ ᱟᱯᱮ ᱥᱮᱫ ᱠᱟᱨᱟᱢ ᱠᱚᱫᱚ ᱦᱩᱭᱩᱜ ᱜᱮᱭᱟ ᱥᱮ ᱪᱮᱫ ᱞᱮᱠᱟ?
ᱦᱮᱸ ᱟᱞᱮ ᱥᱮᱱ ᱦᱩᱭᱩᱜ ᱜᱮᱭᱟ ᱠᱟᱨᱟᱢ ᱠᱚᱦᱚᱸ ᱟᱞᱮ ᱦᱚᱸ ᱵᱚᱸᱜᱟ ᱵᱟᱲᱟᱭ ᱜᱮᱭᱟᱞᱮ ᱚᱲᱟᱜ ᱨᱮ᱾
ᱦᱩᱸ ᱛᱤᱱᱟᱹᱜ ᱫᱤᱱ ᱵᱚᱸᱜᱟ ᱫᱚ ᱯᱮ
ᱦᱮᱸ ᱦᱮᱸ
ᱛᱤᱱᱟᱹᱜ ᱫᱤᱱ ᱠᱟᱨᱟᱢ ᱵᱚᱸᱜᱟ ᱫᱚᱯᱮ ᱠᱚᱨᱟᱣ ᱜᱮᱭᱟ?
ᱠᱟᱨᱟᱢ ᱠᱟᱨᱟᱢ ᱵᱚᱸᱜᱟ ᱛᱚ ᱯᱮ ᱫᱤᱱ ᱠᱟᱨᱟᱢ ᱡᱩᱫᱤ ᱠᱚ ᱵᱚᱸᱜᱟᱭᱟ ᱦᱩᱭᱩᱜ ᱠᱟᱱᱟ ᱢᱟᱲᱟᱝ ᱦᱤᱞᱳ ᱫᱚ ᱵᱚᱸᱜᱟ ᱢᱮᱛᱟᱜ ᱵᱚᱸᱜᱟ ᱵᱩᱨᱩ ᱞᱟᱦᱟ ᱨᱮ ᱦᱩᱭᱩᱜ ᱠᱟᱱᱟ ᱩᱢ ᱱᱟᱲᱠᱟ ᱦᱩᱭᱩᱜ ᱜᱮᱭᱟ᱾ ᱩᱢ ᱱᱟᱲᱜᱟ ᱯᱚᱨᱮ ᱟᱸ ᱫᱚᱥᱟᱨ ᱫᱤᱱ ᱫᱚ ᱦᱳᱭᱳᱜ ᱠᱟᱱᱟ ᱡᱮ ᱠᱟᱨᱟᱢ ᱠᱚ ᱟᱹᱜᱩᱭ ᱜᱮᱭᱟ, ᱟᱨ ᱚᱱᱟ ᱟᱸ ᱠᱟᱨᱟᱢ ᱯᱚᱨᱮ ᱟᱫᱚ ᱛᱟᱨᱟᱥᱤᱧ ᱵᱮᱲᱟ ᱦᱟᱸᱜ ᱡᱟᱦᱟᱸ ᱠᱟᱨᱟᱢ ᱠᱚ ᱟᱹᱜᱩᱭᱟ ᱟᱨ ᱠᱟᱨᱟᱢ ᱠᱚ ᱵᱤᱫᱟ ᱟᱨ ᱵᱟᱹᱞᱤ ᱠᱚ ᱦᱟᱹᱨᱟ᱾ ᱟᱨ ᱚᱱᱟ ᱚᱱᱟ ᱫᱚᱥᱟᱨ ᱦᱤᱞᱳᱜ ᱫᱚ ᱦᱩᱭᱩᱜ ᱠᱟᱱᱟ ᱢᱤᱫ ᱤᱱᱟᱹ ᱦᱤᱞᱳᱜ ᱜᱮ ᱠᱟᱨᱟᱢ ᱟᱹᱜᱩᱭ ᱦᱤᱞᱳᱜ ᱜᱮ ᱵᱚᱸᱜᱟ ᱠᱚ ᱦᱩᱭᱩᱜ ᱠᱟᱱᱟ ᱵᱤᱛᱤ ᱟᱸᱜᱟᱭᱟᱠᱚ ᱟᱨ ᱚᱱᱟ ᱵᱤᱱᱛᱤ ᱟᱸᱜᱟ ᱯᱚᱨᱮ ᱫᱚᱥᱟᱨ ᱦᱤᱞᱳᱜ ᱵᱷᱳᱨ ᱥᱮᱛ ᱛᱟᱜ ᱠᱷᱚᱱ ᱫᱚ ᱦᱩᱭᱩᱜ ᱠᱟᱱᱟ ᱵᱚᱸᱜᱟ ᱵᱩᱨᱩ ᱠᱚ ᱥᱟᱡᱟᱜ ᱟᱠᱚ᱾
ᱚ
ᱵᱚᱸᱜᱟ ᱵᱩᱨᱩ ᱠᱚᱜᱮ ᱦᱩᱭᱩᱜ-ᱟ ᱟᱨ ᱟᱛᱩ ᱨᱮᱱ ᱦᱚᱲ ᱠᱚᱠᱚ ᱦᱮᱡ ᱥᱟᱸᱜᱮᱜ ᱟᱠᱚ ᱟᱨ ᱯᱮᱲᱟ ᱵᱚᱸᱜᱟᱜ ᱡᱤᱞ ᱫᱚ ᱦᱩᱭᱩᱜ ᱠᱟᱱᱟ ᱚᱲᱟᱜ ᱦᱚᱲ ᱠᱚ ᱡᱚᱢ ᱜᱮᱭᱟ, ᱟᱨ ᱩᱠᱩ ᱡᱟᱦᱟᱸᱭ ᱯᱮᱲᱟ ᱠᱚ ᱱᱮᱣᱛᱟ ᱠᱟᱜ ᱠᱚᱣᱟ ᱩᱝᱠᱩ ᱠᱚ ᱡᱚᱢ ᱜᱮᱭᱟ
ᱛᱚᱠᱷᱚᱱ ᱫᱚ ᱡᱚᱢ ᱫᱚ ᱵᱟᱝ ᱠᱚ ᱮᱢᱚᱜ ᱜᱮᱭᱟ, ᱚᱱᱟ ᱦᱟᱨ ᱨᱮ ᱡᱟᱦᱟᱸ ᱩᱝᱠᱩ ᱠᱟᱨᱟᱢ ᱠᱚ ᱫᱚᱱ ᱜᱮᱭᱟ ᱛᱚ ᱟᱛᱩ ᱢᱚᱸᱬᱮ ᱟᱫᱚ ᱦᱤᱞᱳ ᱱᱟᱦᱟᱜ ᱚᱱᱮ ᱡᱟᱦᱟᱸ ᱦᱤᱞᱳᱜ ᱠᱚ ᱵᱤᱱᱛᱤ ᱟᱸᱜᱟ ᱠᱟᱜ ᱫᱚ
ᱦᱩᱸ ᱟᱞᱮ ᱥᱮᱫ ᱦᱚᱸ ᱠᱟᱨᱟᱢ ᱵᱚᱸᱜᱟ ᱫᱚ ᱟᱞᱮ ᱥᱮᱫ ᱛᱮᱫᱚ ᱡᱟ ᱧᱮᱞ ᱦᱩᱭ ᱠᱟᱱᱟ ᱵᱟᱨ ᱫᱤᱱ ᱜᱮᱠᱚ ᱵᱚᱸᱜᱟ ᱵᱩᱨᱩᱭ-ᱟ᱾ ᱯᱚᱨᱛᱷᱚᱢ ᱫᱚ ᱟᱹᱭᱩᱵ ᱵᱮᱞᱟ ᱥᱮᱠᱚ ᱮᱦᱚᱵᱟ ᱠᱟᱨᱟᱢ ᱮᱱᱮᱡ ᱟᱠᱚ, ᱫᱤᱭᱮ ᱠᱟᱨᱟᱢ ᱟᱹᱜᱩ ᱠᱚ ᱪᱟᱞᱟᱜ-ᱟ ᱠᱟᱨᱟᱢ ᱰᱟᱹᱨ ᱠᱟᱨᱟᱢ ᱰᱟᱹᱨ ᱠᱚ ᱟᱹᱜᱩᱭᱟ, ᱛᱟᱯᱚᱫᱮ ᱵᱚᱸᱜᱟ ᱵᱩᱨᱩ ᱨᱳᱭᱟᱠᱚ ᱛᱟᱯᱚᱨᱮ ᱢᱤᱫ ᱧᱤᱫᱟᱹ ᱠᱚ ᱵᱤᱱᱛᱤ ᱟᱸᱜᱟᱭᱟ, ᱠᱟᱨᱟᱢ ᱵᱤᱱᱛᱤ᱾ ᱥᱮᱨᱮᱧ ᱟᱠᱚ᱾ ᱠᱟᱛᱮ ᱫᱚ ᱫᱷᱟᱹᱨᱛᱤ ᱥᱤᱨᱡᱚᱱ ᱞᱮᱱᱟ, ᱪᱤᱠᱟᱹ ᱛᱮ ᱢᱟᱱᱣᱟ ᱵᱚᱱ ᱥᱤᱨᱡᱚᱱ ᱞᱮᱱᱟ?
ᱦᱳᱭ ᱦᱳᱭ
ᱠᱟᱨᱟᱢ ᱵᱷᱤᱛᱛᱤ ᱠᱚᱫᱚ ᱟᱸᱡᱚᱢ ᱦᱩᱭ ᱠᱟᱱ ᱜᱮᱭᱟ᱾ ᱵᱟᱲᱟᱭ ᱫᱚ ᱵᱟᱹᱱᱩᱜ ᱠᱟᱫᱟ ᱛᱚᱵᱮ ᱟᱸᱡᱚᱢ ᱫᱚ ᱦᱩᱭᱩ ᱟᱠᱟᱱᱟ ᱟᱨᱠᱤ᱾
ᱚ ᱦᱚᱸ ᱦᱮᱸ ᱚᱱᱠᱟᱜ ᱟᱸᱡᱚᱢ ᱠᱟᱛᱮᱜ ᱥᱮᱬᱟ ᱦᱩᱭᱩᱜᱼᱟ ᱠᱚᱢ ᱠᱚ ᱵᱟ ᱥᱮ ᱱᱤᱡᱮ ᱛᱮᱦᱚᱸ ᱚᱱᱠᱟ ᱫᱚ ᱵᱟᱝ ᱥᱩᱨ ᱦᱩᱭ ᱠᱟᱱᱟ ᱚᱞᱚᱜ ᱯᱟᱲᱦᱟᱜ ᱜᱤᱫᱽᱨᱟᱹ ᱛᱚ ᱵᱟᱭᱨᱮ ᱨᱮᱜᱮᱢ ᱛᱟᱦᱮᱱ ᱜᱮᱭᱟ᱾ ᱚᱱᱠᱟ ᱞᱮᱠᱟ ᱫᱚ ᱵᱟᱝ ᱵᱟᱲᱟᱭ ᱦᱩᱭᱩᱜ ᱜᱚᱫ ᱠᱟᱱᱟ ᱥᱮ᱾ ᱱᱤᱡᱮᱨᱟᱜ ᱡᱚᱢ ᱵᱟᱲᱟ ᱠᱮᱫ ᱠᱷᱟᱱ ᱟᱨ ᱦᱳᱭ ᱱᱤᱡᱮᱨᱟᱜ ᱚᱲᱟᱜ ᱠᱚᱨᱮᱢ ᱟᱸᱡᱚᱢ ᱵᱟᱲᱟ ᱠᱮᱫ ᱠᱷᱟᱱᱜᱮ ᱟᱨ ᱵᱟᱝᱠᱷᱟᱱ ᱫᱚ ᱚᱲᱟᱜ ᱨᱮ ᱦᱩᱭᱩᱜ ᱠᱷᱟᱱ ᱫᱚ ᱟᱢ ᱚᱱᱠᱟ ᱢᱟ ᱵᱟᱢ ᱪᱟᱞᱟᱜᱼᱟ ᱥᱮ ᱧᱤᱫᱟᱹ ᱦᱚᱸ᱾ ᱟ ᱫᱚᱢᱮ ᱫᱚ ᱵᱟᱠᱚ ᱛᱟᱦᱮᱸ ᱦᱚᱪᱚᱣᱟᱜᱼᱟ᱾ ᱫᱚ ᱦᱩᱰᱤᱧ ᱜᱮᱭᱟᱢ ᱟᱸᱡᱚᱢ ᱥᱟᱸᱜᱮᱭᱟᱢ ᱟᱞᱚᱢ ᱪᱟᱞᱟᱜ ᱥᱮ ᱦᱮᱸ᱾
ᱚ
ᱫᱚᱨᱠᱟᱨ ᱵᱟᱝ ᱥᱮ ᱦᱮᱸ
ᱦᱮᱸ ᱚᱱᱟ ᱫᱚ ᱟᱵᱚ ᱫᱚ ᱥᱟᱱᱛᱟᱲ ᱦᱚᱯᱚᱱ ᱛᱚ ᱚᱱᱟ ᱫᱚ ᱟᱵᱚᱣᱟᱜ ᱠᱟᱱᱟ ᱵᱟᱢ ᱥᱮᱬᱟ ᱞᱮᱠᱷᱟᱡ ᱫᱚ᱾ ᱦᱟᱯᱮᱱ ᱫᱤᱱ ᱨᱮᱱ ᱜᱤᱫᱽᱨᱟᱹ ᱠᱚ ᱪᱤᱠᱟᱢ ᱞᱟᱹᱭ ᱟᱠᱚᱣᱟ ᱜᱚᱲᱚᱢ ᱜᱤᱫᱽᱨᱟᱹ ᱠᱚ ᱟᱨᱠᱤ᱾
ᱦᱮᱸ ᱦᱮᱸ
ᱟᱪᱪᱷᱟ ᱫᱟᱹᱭ ᱟᱵᱚ ᱢᱟ ᱞᱟᱦᱟᱛᱮ ᱞᱟᱦᱟᱛᱤᱧ ᱫᱤᱥᱟᱹᱭᱟ ᱡᱮ ᱟᱞᱮ ᱥᱮᱫ ᱫᱚ ᱱᱮᱛᱟᱨ ᱫᱚ ᱵᱟᱹᱱᱩᱜ ᱠᱟᱫᱟ ᱡᱮ ᱜᱚᱲᱚᱢ ᱦᱟᱲᱟᱢ ᱜᱚᱲᱚᱢ ᱵᱩᱰᱷᱤ ᱟᱹᱭᱩᱵ ᱞᱮᱱᱠᱷᱟᱱ ᱜᱮ ᱠᱤᱥᱟᱹ ᱠᱩᱫᱩᱢ ᱠᱚᱠᱚ ᱞᱟᱹᱭᱟ ᱟᱯᱮ ᱥᱮᱫ ᱫᱚ ᱱᱮᱛᱟᱨ ᱠᱚ ᱞᱟ. ᱭ ᱞᱟᱹᱭ ᱫᱟᱠᱚ ᱥᱮ ᱵᱟᱝ ᱟᱨᱠᱤ?
ᱱᱮᱛᱟᱨ ᱵᱟᱵᱩ ᱫᱚᱢᱮ ᱤᱭᱟᱹ ᱯᱷᱳᱱ ᱡᱩᱜᱽ ᱪᱟᱵᱟᱭᱮᱱᱟ ᱥᱮ ᱟᱫᱚ ᱱᱤᱛᱨᱚ ᱯᱷᱚᱱ ᱜᱮᱠᱚ ᱧᱮᱞᱮᱫᱼᱟ᱾ ᱥᱮ ᱟᱫᱚ ᱦᱩᱭᱩᱜ ᱠᱟᱱᱟ ᱜᱤᱫᱽᱨᱟᱹ ᱠᱚᱦᱚᱸ ᱜᱚᱲᱚᱢ ᱵᱩᱰᱷᱤ ᱴᱷᱮᱱ ᱫᱚ ᱟᱸᱡᱚᱢ ᱠᱚ ᱵᱟᱝ ᱠᱚ ᱪᱟᱞᱟᱜ᱾ ᱦᱚᱸ ᱞᱟᱹᱭ ᱟᱠᱚ᱾ ᱦᱳᱭ ᱩᱱᱟᱹᱜ ᱫᱤᱱ ᱫᱚ ᱦᱩᱭᱩᱜ ᱠᱟᱱ ᱜᱮ ᱛᱟᱦᱮᱸᱫ ᱩᱱᱟᱹᱜ ᱫᱤᱱ ᱫᱚ ᱟᱞᱮᱦᱚᱸ ᱜᱚᱲᱚᱢ ᱵᱩᱰᱤ ᱫᱚᱢᱮ ᱤᱭᱟᱹ ᱜᱚᱞᱯᱷᱚ ᱠᱚ ᱠᱤᱵᱟ ᱠᱩᱫᱩᱢ ᱠᱟᱹᱦᱱᱤ ᱠᱚ ᱟ. ᱭᱩᱵ ᱵᱮᱲᱟ ᱞᱟᱹᱭ ᱦᱩᱭᱩᱜ ᱠᱟᱱ ᱛᱟᱸᱦᱮᱫ ᱟ᱾ ᱟᱫᱚ ᱱᱤᱛᱚᱜ ᱫᱚ ᱦᱩᱭᱩᱜ ᱠᱟᱱᱟ ᱵᱟᱹᱲᱛᱤ ᱰᱤᱡᱤᱴᱮᱞ ᱡᱩᱜᱽ ᱮᱱᱟ ᱛᱚ, ᱟᱫᱚ ᱯᱷᱳᱱ ᱜᱮ ᱵᱟᱹᱲᱛᱤ ᱠᱚ ᱤᱭᱩᱡ ᱮᱫ ᱟ᱾
ᱯᱷᱳᱱ ᱫᱚ ᱟᱫᱚ ᱚᱱᱟ ᱫᱚ ᱟᱵᱚᱣᱟᱜ ᱥᱮᱨᱣᱟ ᱨᱮ ᱢᱮᱱᱟᱜ ᱟᱥᱮ ᱵᱟᱹᱭ ᱵᱟᱹᱭ ᱛᱮ ᱮᱸ ᱵᱟᱹᱭ ᱵᱟᱹᱭ ᱛᱮ ᱟᱫ ᱪᱟᱞᱟᱜ ᱠᱟᱱᱟ᱾
ᱦᱮᱸ ᱦᱮᱸ
ᱚᱱᱟ ᱤᱭᱟᱹᱛᱮ ᱟᱭᱢᱟ ᱜᱚᱲᱚᱢ ᱵᱩᱲᱦᱤ ᱛᱟᱠᱚ᱾ ᱠᱚ ᱞᱟᱹᱭᱮᱫ ᱠᱟᱱ ᱛᱟᱦᱮᱱᱟ ᱩᱸ᱾
ᱦᱳᱭ ᱚᱱᱟ ᱠᱚᱫᱚ ᱟᱵᱚᱜᱮ ᱥᱟᱵ ᱫᱚᱦᱚ ᱦᱩᱭᱩᱜ ᱛᱟᱵᱚᱱᱟ ᱵᱟᱝ ᱠᱷᱟᱱ ᱟᱵᱚᱨᱮᱱ ᱦᱳᱭ ᱵᱟᱝᱠᱷᱟᱱ ᱟᱵᱚᱨᱮᱱ ᱯᱚᱨᱮᱨ ᱯᱚ ᱯᱚᱜᱽᱲᱟ ᱠᱚ ᱪᱮᱫ ᱞᱮᱠᱟ ᱵᱚᱱ ᱮ ᱥᱮᱬᱟ ᱟᱠᱚᱣᱟ ᱥᱮ ᱪᱮᱫ ᱞᱮᱠᱟ ᱛᱮᱵᱩᱱ ᱞᱟᱹᱭ ᱟᱸᱡᱚᱢ ᱟᱠᱚᱣᱟ?
ᱦᱩᱸ ᱚᱱᱟ ᱫᱚ ᱠᱩᱫᱩᱢ ᱵᱟᱸᱠᱷᱮᱬ ᱠᱚᱫᱚ ᱟᱵᱚᱣᱟᱜ ᱥᱮᱨᱣᱟᱨ ᱨᱮ ᱢᱮᱱᱟᱜ ᱟᱠᱟᱜᱼᱟ ᱩᱱ ᱥᱚᱢᱚᱭ ᱫᱚ ᱜᱚᱲᱚᱢ ᱦᱟᱲᱟᱢ ᱛᱮᱠᱚ ᱵᱚᱸᱜᱟ ᱜᱤᱧ ᱛᱤ ᱠᱚᱦᱚᱸ ᱩᱱ ᱫᱚᱠᱚ ᱞᱟᱹᱭᱮᱫ ᱛᱟᱦᱮᱱ ᱠᱟᱱ
ᱟᱨ ᱟᱵᱚᱣᱟᱜ ᱫᱚ ᱱᱚᱜ ᱚᱭ ᱡᱷᱚᱛᱚ ᱠᱷᱚᱱᱟᱜ ᱵᱷᱟᱜᱤ ᱡᱤᱱᱤᱥ ᱫᱚ ᱵᱩᱡᱷᱟᱹᱜᱼᱟ ᱡᱮ ᱡᱟᱦᱟᱱᱟᱜ ᱵᱚᱱ ᱵᱚᱸᱜᱟ ᱵᱩᱨᱩᱭᱟ ᱢᱟᱱᱮ ᱟᱵᱚ ᱫᱚ ᱦᱩᱭᱩᱜ ᱠᱟᱱᱟ ᱡᱷᱚᱛᱚᱣᱟᱜ ᱜᱮ ᱜᱚᱡ ᱜᱩᱨ ᱨᱮ ᱟᱨ ᱵᱚᱸᱜᱟᱼ ᱵᱩᱨᱩ ᱨᱮᱦᱚᱸ ᱯᱩᱸᱰ ᱞᱩᱜᱽᱲᱤ ᱛᱮᱜᱮ ᱵᱚᱱ ᱵᱚᱸᱜᱟ ᱵᱩᱨᱩᱜᱼᱟ ᱵᱟᱝ
ᱦᱮᱸ
ᱚᱱᱟ ᱢᱤᱫᱴᱟᱝ ᱟᱹᱰᱤ ᱵᱷᱟᱹᱜᱤ ᱟᱵᱚᱣᱟᱜ ᱥᱮᱨᱣᱟᱨᱤᱧ ᱠᱩᱥᱤᱭᱟᱜᱼᱟ᱾ ᱦᱳᱭ ᱦᱳᱭ
ᱱᱚᱣᱟ ᱮᱯ ᱡᱟᱦᱟᱸ ᱴᱩᱠᱩᱩᱱ ᱥᱚᱢᱚᱭᱮ ᱮᱢᱟᱜ ᱞᱟᱝ ᱛᱟᱦᱮᱱᱟ ᱱᱚᱣᱟ ᱫᱚ ᱵᱟᱹᱭ ᱵᱟᱹᱭ ᱛᱮ ᱯᱩᱨᱟᱹᱜ ᱠᱟᱱᱟ ᱢᱟ ᱛᱚᱵᱮ ᱟᱵᱟᱨ ᱧᱟᱯᱟᱢ ᱦᱩᱭ ᱞᱮᱱᱠᱷᱟᱱ